ᱦᱮᱞᱳ᱾ ᱡᱚᱸᱦᱟᱨ ᱜᱮ ᱢᱟᱹᱭ᱾ ᱪᱮᱫ ᱞᱮᱠᱟ ᱪᱮᱫ ᱠᱚᱯᱮ ᱪᱤᱠᱟᱹ ᱵᱟᱲᱟᱭ ᱮᱫᱟ?
ᱪᱮᱫ ᱠᱚᱦᱚ ᱵᱟᱝᱟ᱾ ᱱᱚ-ᱚᱭ ᱛᱚ ᱚᱲᱟᱜ ᱠᱚᱨᱮ ᱜᱮ ᱢᱮᱱᱟᱜ ᱞᱮᱭᱟ᱾ ᱟᱯᱮ ᱜᱮ ᱪᱮᱫ ᱠᱚᱯᱮ ᱪᱤᱠᱟᱹ ᱵᱟᱲᱟᱭᱮᱫᱼᱟ?
ᱟᱞᱮ ᱦᱚ ᱱᱚᱜ-ᱚᱭ ᱚᱲᱟᱜ ᱠᱚᱨᱮ ᱜᱮ ᱢᱮᱱᱟᱜ ᱞᱮᱭᱟ᱾ ᱥᱮᱛᱟᱜ ᱠᱷᱚᱱᱮ ᱫᱟᱜ ᱮᱫᱟᱭ ᱛᱟᱯᱚᱨᱮ ᱱᱚᱭ ᱡᱚᱢ ᱵᱟᱲᱟ ᱦᱩᱭ ᱠᱟᱛᱼᱼ ᱛᱮ ᱛᱩᱯᱩ ᱵᱟᱲᱟ ᱦᱩᱭ ᱠᱟᱛᱮᱫ ᱛᱤᱜᱩ ᱵᱟᱲᱟ ᱦᱩᱭ ᱟᱠᱟᱱᱟ ᱟᱨ ᱟᱯᱮᱫᱚ ᱡᱚᱢ ᱵᱟᱲᱟ ᱠᱮᱫᱟ ᱯᱮ?
ᱟᱞᱮ ᱫᱚ ᱟᱞᱮ ᱦᱚᱞᱮ ᱡᱚᱢ ᱵᱟᱲᱟ ᱟᱠᱟᱫᱟ ᱟᱞᱮ ᱦᱚ ᱛᱩᱯᱩ ᱠᱚ ᱦᱩᱭ ᱵᱟᱲᱟ ᱦᱳᱭ ᱥᱟᱹᱛ ᱵᱟᱲᱟᱭᱮᱱᱟ ᱫᱟᱜᱮᱟᱭ ᱛᱚ ᱥᱤᱛ ᱥᱮᱛᱟᱜ ᱠᱷᱚᱱ ᱜᱮ ᱟᱫᱚ ᱤᱱᱠᱟᱹ ᱛᱮᱜᱮ ᱛᱩᱯᱩ ᱵᱟᱲᱟ ᱦᱳᱭᱱᱟ᱾ ᱚᱲᱟᱜ ᱠᱚᱨᱮ ᱜᱮ᱾
ᱱᱮᱛᱟᱨ ᱢᱟ ᱟᱥᱟᱲ ᱵᱚᱸᱜᱟ ᱫᱤᱱ ᱟᱫᱚ ᱦᱩᱲᱩ ᱪᱟᱥ ᱞᱟᱦᱟᱨᱮ ᱮᱨᱚᱜ ᱥᱤᱢ ᱠᱚᱠᱚ ᱵᱚᱸᱜᱟ ᱵᱟᱲᱟᱜᱼᱟ ᱥᱮ ᱵᱟᱝᱟ? ᱟᱯᱮᱥᱮᱫ ᱫᱚ᱾
ᱩᱸ ᱮᱨᱚᱜ ᱥᱤᱢ ᱫᱚ ᱵᱚᱸᱜᱟᱜ ᱜᱮᱭᱟ ᱠᱚ ᱟᱞᱮ ᱥᱮᱫ ᱦᱚ᱾ ᱟᱯᱮ ᱥᱮᱫ ᱜᱮ?
ᱦᱮ ᱟᱞᱮ ᱥᱮᱫ ᱦᱚᱸ ᱵᱚᱸᱜᱟ ᱫᱚᱠᱚ ᱵᱚᱸᱜᱟ ᱵᱟᱲᱟᱜ ᱜᱮᱭᱟ ᱠᱤᱱᱛᱩ ᱡᱷᱚᱛᱚ ᱦᱚᱲ ᱫᱚ ᱵᱟᱝ ᱟ ᱡᱟᱦᱟᱸᱭ ᱩᱱ ᱫᱤᱱ ᱠᱷᱚᱱ ᱠᱚ ᱵᱚᱸᱜᱟ ᱵᱟᱲᱟ ᱟᱜᱩᱣ ᱟᱠᱟᱫᱟ ᱩᱱᱠᱩ᱾
ᱦᱳᱭ ᱟᱫᱚ ᱥᱮᱫᱟᱭ ᱠᱷᱚᱱ ᱚᱠᱟ ᱚᱠᱟ ᱟᱹᱛᱩ ᱨᱮ ᱚᱠᱟᱞᱮᱠᱟ ᱪᱚᱞ ᱠᱟᱛᱮ ᱦᱮᱡ ᱟᱹᱜᱩᱣ ᱟᱠᱟᱱᱟ ᱚᱱᱠᱟ ᱜᱮᱛ ᱛᱚ ᱦᱟᱸᱜ ᱵᱚᱱ ᱵᱚᱸᱜᱟ ᱵᱩᱨᱩᱭ-ᱟ᱾
ᱟᱨ ᱟᱵᱚᱣᱟᱜ ᱥᱟᱶᱛᱟ ᱨᱮᱢᱟ ᱜᱮᱞᱵᱟᱨ ᱜᱚᱴᱟᱝ ᱪᱟᱸᱫᱳ ᱢᱮᱱᱟᱜᱼᱟ ᱟᱨ ᱜᱮᱞᱵᱟᱨ ᱜᱚᱴᱟᱝ ᱜᱮᱵᱚᱱ ᱵᱚᱸᱜᱟ ᱵᱩᱨᱩᱜᱼᱟ ᱚᱱᱟ ᱠᱷᱚᱱ ᱦᱚᱸ ᱡᱥᱛᱤ ᱜᱮ ᱠᱤᱱᱛᱩ ᱚᱱᱟ ᱠᱚ ᱢᱚᱫᱽᱫᱷᱮ ᱨᱮ ᱡᱟᱦᱟ ᱟᱵᱚᱣᱟᱜ ᱢᱮᱱᱟᱜᱼᱟ ᱥᱚᱦᱨᱟᱭ ᱥᱟᱠᱟᱨᱟᱛ ᱚᱱᱟ ᱠᱚᱨᱮ ᱫᱚ ᱪᱮᱫ ᱞᱮᱠᱟ ᱯᱮ ᱵᱚᱸᱜᱟ ᱵᱩᱨᱩᱜ ᱜᱮᱭᱟ ᱟᱯᱮ ᱫᱚ?
ᱟᱸ ᱥᱚᱨᱦᱟᱭ ᱵᱚᱸᱜᱟ ᱵᱩᱨᱩᱜ ᱜᱮᱭᱟ ᱞᱮ ᱵᱚᱸᱜᱟ ᱵᱩᱨᱩ ᱫᱚ ᱥᱚᱨᱦᱟᱭ ᱠᱚᱨᱮ ᱦᱚ ᱡᱮᱢᱚᱱ ᱥᱚᱨᱦᱟᱭ ᱠᱚᱨᱮ ᱫᱚ ᱟᱵᱚ ᱥᱟᱶᱟᱛᱟ ᱥᱚᱢᱟᱡᱽ ᱨᱮᱫᱚ ᱢᱮᱱᱟᱜᱼᱟ ᱦᱚᱯᱚᱱ ᱮᱨᱟ ᱛᱟᱠᱚᱵᱚᱱ ᱡᱟᱦᱟᱭ ᱠᱚᱵᱚᱱ ᱜᱚᱝ ᱠᱟᱜ ᱠᱚᱣᱟ ᱩᱱᱠᱩ ᱠᱚ ᱦᱟᱸᱜ ᱵᱚᱱ ᱱᱮ-ᱱᱮᱣᱛᱟ ᱠᱚᱣᱟ᱾ ᱡᱟᱦᱟᱭ ᱫᱚ ᱢᱟᱨᱟᱝ ᱫᱟᱫᱟ ᱦᱟᱸᱜ ᱮ ᱛᱟᱦᱮᱸᱱᱟ᱾ ᱩᱱᱤ ᱱᱮᱣᱛᱟ ᱟᱹᱜᱩ ᱠᱚᱣᱟᱭ ᱛᱟᱨ ᱯᱚᱨᱮ ᱤᱭᱟᱟ ᱠᱚ᱾ ᱢᱚᱬᱮᱸ ᱥᱤᱧ ᱢᱚᱬᱮᱸ ᱧᱤᱫᱟᱹ ᱚᱱᱠᱟ ᱠᱚ ᱫᱟᱬᱟᱱᱟ ᱠᱚ ᱟᱹᱛᱩ ᱟᱹᱛᱩ᱾ ᱧᱤᱫᱟᱹ ᱠᱚ ᱜᱟᱹᱭ ᱠᱚ ᱤᱭᱟᱹ ᱠᱚᱣᱟ ᱪᱟᱨᱦᱟᱣ ᱠᱚᱣᱟ ᱛᱟᱯᱚᱨᱮ ᱥᱟᱹᱨᱫᱤ ᱦᱤᱞᱳᱜ ᱫᱚᱠᱚ ᱮᱱᱮᱡ ᱟᱠᱚ᱾ ᱠᱷᱩᱱᱴᱟᱹᱣ ᱠᱚᱣᱟ ᱠᱚ᱾ ᱟᱯᱮ ᱥᱮᱫ ᱜᱮ ᱚᱠᱟ ᱞᱮᱠᱟ?
ᱟᱞᱮ ᱥᱮᱫ ᱦᱚ ᱚᱱᱮ ᱟᱵᱚᱣᱟᱜ ᱤᱭᱟᱹ ᱨᱮᱜᱮ ᱢᱮᱱᱟᱜ ᱫᱚ᱾ ᱢᱮᱱ ᱨᱮᱜᱮ ᱠᱚ ᱞᱟᱹᱭᱟ ᱦᱟᱛ ᱛᱤ ᱞᱮᱠᱟᱱ ᱯᱚᱨᱚᱵᱽ ᱥᱚᱨᱦᱟᱭ ᱫᱚ ᱟᱫᱚ ᱥᱚᱦᱨᱟᱭ ᱨᱮᱫᱚ ᱰᱟᱝᱜᱽᱨᱟᱹ ᱮ ᱰᱟᱝᱨᱤ ᱠᱚ ᱥᱟᱨᱦᱟᱣ ᱠᱚᱣᱟ ᱢᱟᱱᱮ ᱥᱟᱨᱦᱟᱣ ᱠᱚ ᱪᱟᱞ ᱟᱠᱚᱣᱟ᱾ ᱠᱷᱩᱱᱴᱟᱹᱣ ᱠᱚᱣᱟ ᱠᱚ᱾ ᱥᱩᱱᱩᱢ ᱥᱟᱥᱟᱝ ᱤᱭᱟᱹ ᱛᱮᱠᱚ ᱛᱩᱯᱩ ᱯᱷᱟᱨᱪᱟ ᱠᱚᱣᱟ᱾ ᱛᱟᱯᱚᱨᱮ ᱮ ᱩᱱᱠᱩ ᱡᱚᱢᱟᱜ ᱠᱚ ᱵᱷᱟᱜᱮ ᱵᱷᱟᱜᱮ ᱜᱷᱟᱸᱥ ᱠᱚᱠᱚ ᱮᱢᱟ ᱠᱚᱣᱟ ᱠᱚ᱾ ᱛᱟᱨ ᱯᱚᱨᱮ ᱦᱚᱯᱚᱱ ᱮᱨᱟ ᱠᱚ ᱠᱚ ᱱᱮᱣᱛᱟ ᱟᱜᱩ ᱠᱚᱣᱟ ᱚᱱᱠ ᱜᱮ ᱟᱯᱮ ᱪᱮᱫ ᱞᱮᱠᱟᱢ ᱞᱟᱹᱭ ᱠᱮᱫᱟ ᱚᱱᱠᱟ ᱜᱮ ᱟᱨ ᱥᱟᱠᱨᱟᱛ ᱨᱮᱫᱚ ᱥᱟᱠᱟᱢ ᱯᱤᱴᱷᱟᱹ ᱠᱚᱯᱮ ᱛᱮᱭᱟᱨ ᱵᱟᱲᱟᱭ ᱜᱮᱭᱟ ᱥᱮ ᱵᱟᱝ?
ᱦᱚᱸ ᱥᱟᱠᱟᱢ ᱯᱤᱴᱷᱟᱹ ᱠᱚᱞᱮ ᱛᱮᱭᱟᱨ ᱵᱟᱲᱟᱭ ᱜᱮᱭᱟ᱾ ᱥᱟᱠᱟᱢ ᱯᱤᱴᱷᱟᱹ᱾ ᱟᱨ ᱛᱟᱨᱯᱚᱨᱮ ᱩᱱ ᱦᱤᱞᱳᱜ ᱫᱚ ᱮᱸ ᱥᱩᱠᱨᱤ ᱡᱤᱞ ᱠᱚ ᱯᱤᱴᱷᱟᱹᱭᱟ ᱥᱟᱠ ᱠᱨᱟᱛ ᱨᱮᱫᱚ ᱛᱟᱯᱚᱨᱮ ᱦᱟᱺᱰᱤ ᱠᱚᱠᱚ ᱵᱚᱸᱜᱟᱭᱟ᱾
ᱦᱩ ᱟᱨ ᱥᱩᱠᱨᱤ ᱡᱤᱞ ᱯᱮ ᱯᱤᱴᱷᱟᱹᱭᱟ ᱫᱚ᱾ ᱥᱩᱠᱨᱤ ᱡᱤᱞ ᱪᱷᱟᱲᱟ ᱜᱮᱛ ᱛᱮ ᱮᱴᱟᱜ ᱡᱤᱞ ᱠᱚ ᱵᱟᱯᱮ ᱯᱤᱴᱷᱟᱹ ᱵᱟᱲᱟᱭ ᱜᱮᱭᱟ ᱟᱨ ᱯᱟᱛᱲᱟ ᱫᱚ ᱪᱮᱫ ᱛᱮᱯᱮ ᱯᱟᱹᱴᱤ ᱜᱮᱭᱟ?
ᱯᱟᱛᱲᱟ ᱫᱚ ᱦᱟᱸᱜ ᱟᱞᱮ ᱥᱮᱫ ᱫᱚ ᱦᱟᱸᱜ ᱱᱚᱛᱮ ᱫᱚ ᱱᱤᱢ ᱪᱟᱯᱮᱡ ᱛᱮ ᱦᱟᱸᱜ ᱞᱮ ᱯᱟᱹᱴᱤ ᱜᱮᱭᱟ᱾ ᱟᱯᱮ ᱥᱮᱫ ᱜᱮ ᱚᱠᱟ ᱞᱮᱠᱟ?
ᱟᱞᱮ ᱥᱮᱫ ᱦᱚᱸ ᱱᱤᱢ ᱫᱟᱧ ᱪᱟᱨᱮᱡ ᱛᱮᱜᱮ ᱠᱚ ᱯᱟᱹᱴᱤ ᱜᱮᱭᱟ᱾
ᱚ ᱟᱫᱚ ᱫᱤᱫᱤ ᱯᱟᱛᱲᱟ ᱯᱟᱹᱴᱤ ᱠᱚᱫᱚ ᱵᱤᱱ ᱵᱟᱲᱟᱭ ᱜᱮᱭᱟ ᱥᱮ ᱵᱟᱝᱟ?
ᱦᱚᱸ ᱵᱟᱲᱟᱭ ᱫᱚ ᱵᱟᱲᱟᱭ ᱜᱮ ᱟᱫᱚ ᱠᱟ ᱫᱚ ᱜᱳᱞ ᱥᱟᱹᱦᱤᱡ ᱫᱚ ᱵᱟᱞᱤᱧ ᱛᱮᱭᱟᱨ ᱫᱟᱲᱮᱜ ᱜᱮᱭᱟ᱾ ᱵᱟᱝᱠᱷᱟᱡ ᱫᱚ ᱵᱟᱲᱟᱭ ᱫᱚᱞᱤᱧ ᱵᱟᱲᱟᱭ ᱜᱮᱭᱟ᱾
ᱦᱮᱸ ᱟᱵᱚ ᱥᱟᱱᱛᱟ ᱨᱮᱱᱟᱦᱜ ᱥᱟᱱᱛᱟᱲ ᱠᱩᱲᱤ ᱜᱤᱫᱽᱨᱟᱹ ᱦᱩᱭ ᱠᱟᱛᱮ ᱡᱩᱫᱤ ᱯᱟᱛᱲᱟ ᱯᱷᱩᱲᱩᱜ ᱯᱟᱹᱴᱤ ᱠᱚ ᱵᱟᱵᱚᱱ ᱫᱟᱲᱮᱭᱟᱜᱼᱟ ᱚᱱᱟ ᱛᱚ ᱚᱱᱠᱟ ᱫᱚᱠᱷᱟᱱ ᱫᱚ ᱵᱟᱝ ᱜᱟᱱᱚᱜᱼᱟ ᱚᱱᱟᱠᱚᱫ ᱥᱮᱬᱟᱸ ᱜᱮ ᱠᱟᱨ ᱠᱟᱱᱟ᱾
ᱟᱫᱚ ᱦᱟᱺᱰᱤ ᱠᱚᱫᱚ ᱠᱚ ᱵᱚᱝ ᱮ ᱵᱚᱸᱜᱟ ᱵᱟᱲᱟᱭ ᱫᱚ ᱟᱫ ᱟᱫᱚ ᱦᱟᱺᱰᱤ ᱫᱚ ᱚᱠᱟᱞᱮᱠᱟ ᱵᱷᱟᱵ ᱛᱮᱠᱚ ᱛᱮᱭᱟᱨᱟᱠᱚ ᱦᱟᱺᱰᱤ ᱨᱮᱱᱟᱜ ᱠᱟᱹᱡ ᱛᱮᱭᱟᱨ ᱨᱮᱱᱟᱜ ᱤᱭᱟᱹ ᱡᱩᱫᱤ ᱵᱤᱱ ᱞᱟᱹᱭ ᱠᱮᱭᱟ᱾
ᱦᱟᱺᱰᱤ ᱫᱚ ᱦᱟᱸᱜ ᱟᱸ ᱟᱞᱮ ᱥᱮᱫ ᱫᱚ ᱦᱟᱸᱜ ᱱᱚᱝᱠᱟ ᱢᱟᱱᱮ ᱟᱹᱞᱤᱧ ᱡᱚᱛ ᱴᱩᱠᱩ ᱞᱤᱧ ᱵᱟᱲᱟᱭᱟ᱾ ᱢᱟᱱᱮ ᱫᱟᱠᱟᱭᱟᱠᱚ ᱢᱟᱲᱟᱝ᱾ ᱫᱟᱠᱟ ᱠᱮᱫ ᱛᱮᱠᱚ ᱛᱟᱨᱯᱚᱨᱮ ᱫᱟᱠᱟ ᱤᱥᱤᱱᱮᱱ ᱠᱷᱟᱱ ᱟᱸ ᱛᱟᱥᱮᱭᱟᱠᱚ᱾ ᱛᱟᱥᱮ ᱠᱟᱛᱮ ᱨᱟᱲᱮᱡ ᱧᱚᱜ ᱮᱱᱟ᱾ ᱨᱟᱲᱮᱡ ᱧᱚᱜ ᱠᱟᱛᱮ ᱚᱱᱟ ᱯᱷᱚᱲᱚᱱ ᱵᱟᱲᱟᱭᱟᱠᱚ᱾ ᱯᱷᱚᱲᱚᱱ ᱵᱟᱲᱟ ᱠᱟᱛᱮ ᱨᱟᱹᱱᱩ ᱠᱚ ᱞᱟᱜᱟᱣᱟᱜᱼᱟ᱾ ᱨᱟᱹᱱᱩ ᱞᱟᱜᱟᱣ ᱠᱟᱛᱮ ᱛᱟᱯᱚᱨᱮ ᱦᱟᱹᱨᱟᱠᱚ ᱠᱚ ᱴᱩᱠᱩᱡ ᱨᱮ᱾ ᱴᱩᱠᱩᱡ ᱨᱮ ᱦᱟᱹᱨ ᱠᱟᱛ ᱛᱮ ᱟᱫᱚ ᱦᱟᱸᱜ ᱵᱟᱨᱥᱤᱧ ᱠᱚ ᱫᱚᱦᱚᱭᱟ᱾ ᱵᱟᱨᱥᱤᱧ ᱫᱚᱦᱚ ᱞᱮᱠᱷᱟᱱ ᱟᱫᱚ ᱤᱭᱟᱹ-ᱟ ᱤᱥᱤᱱᱚᱜᱼᱟ᱾ ᱦᱟᱺᱰᱤ ᱤᱥᱤᱱ ᱠᱟᱛᱮ ᱟᱫᱚ ᱵᱚᱸᱜᱟᱭᱟ ᱠᱚ᱾ ᱟᱨ ᱞᱟᱹᱭᱟᱠᱚ ᱵᱚᱸᱜᱟ ᱦᱟᱺᱰᱤ ᱫᱚ ᱚᱝᱠᱟ ᱱᱤᱨᱵᱟᱨ ᱠᱟᱛᱮ ᱠᱚ ᱵᱚᱸᱜᱟᱭᱟ ᱡᱮᱢᱚᱱ ᱛᱩᱯᱩ ᱯᱷᱟᱨᱪᱟ ᱠᱟᱛᱮ᱾
ᱦᱳᱭ ᱟᱨ ᱦᱟᱺᱰᱤ ᱢᱟᱛ ᱛᱚ ᱟᱵᱚᱣᱟᱜ ᱥᱟᱶᱛᱟ ᱨᱮ ᱢᱮᱱᱟᱜᱼᱟ ᱡᱮ ᱚᱱᱟᱫᱚ ᱦᱟᱺᱰᱤ ᱵᱟᱝᱠᱷᱟᱱ ᱟᱵᱚᱣᱟᱜ ᱵᱚᱸᱜᱟ ᱵᱩᱨᱩ ᱵᱟᱝ ᱦᱩᱭᱩᱜᱼᱟ᱾ ᱵᱚᱸᱜᱟ ᱟ ᱥᱚᱢᱚᱭ ᱟᱵᱚ ᱦᱟᱺᱰᱤ ᱫᱚ ᱞᱟᱹᱠᱛᱤ ᱜᱮ ᱠᱟᱱᱟ ᱢᱮᱱᱠᱷᱟᱱ ᱱᱤᱛᱚᱜ ᱡᱮ ᱡᱟᱦᱟᱸ ᱧᱮᱞᱚᱜ ᱠᱟᱱᱟ᱾ ᱦᱟᱺᱰᱤ ᱯᱟᱹᱣᱨᱟᱹ ᱧᱩ ᱠᱟᱛᱮ ᱚᱲᱟᱜ ᱨᱮ ᱟᱹᱰᱤᱜᱟᱱ ᱠᱚ ᱠᱷᱟᱹᱯᱟᱹᱨᱤᱜ ᱠᱟᱱᱟ᱾ ᱦᱟᱺᱰᱤ ᱯᱟᱹᱣᱨᱟᱹ ᱨᱮᱱᱟᱜ ᱵᱟᱹᱲᱤᱡ ᱵᱮᱵᱚᱦᱟᱨ ᱦᱩᱭᱩᱜ ᱠᱟᱱᱟ ᱛᱚ ᱚᱱᱟ ᱤᱫᱤ ᱠᱟᱛᱮ ᱟᱢᱟᱜ ᱪᱮᱫ ᱞᱟᱹᱭ ᱛᱮᱱᱟᱜ ᱢᱮᱱᱟᱜ ᱛᱟᱢᱟ? ᱛᱟᱢᱟ ᱡᱩᱫᱤ ᱠᱟᱹᱡ ᱮᱢ ᱞᱟᱹᱭ ᱥᱚᱫᱚᱨ ᱞᱮᱠᱷᱟᱱ ᱵᱷᱟᱹᱜᱤ ᱠᱚᱜᱼᱟ᱾
ᱤᱧᱟᱹᱜ ᱞᱟᱹᱭ ᱛᱮᱱᱟᱜ ᱫᱚ ᱱᱤᱭᱟᱹᱜᱮ ᱡᱮ ᱦᱟᱺᱰᱤ ᱫᱚ ᱟᱵᱚ ᱥᱟᱶᱛᱟ ᱥᱚᱢᱟᱡᱽ ᱨᱮ ᱫᱚᱨᱠᱟᱨ ᱠᱟᱱ ᱜᱮᱭᱟ ᱟᱫᱚ ᱥᱟᱶᱛᱟ ᱥᱚᱢᱟᱡᱽ ᱨᱮ ᱞᱟᱹᱭ ᱠᱟᱜᱼᱟ ᱠᱚ ᱚᱱᱮ ᱥᱮᱫᱟᱭ ᱠᱷᱚᱱ ᱜᱮ ᱡᱮ ᱦᱟᱺᱰᱤ ᱫᱚ ᱦᱤᱥᱟᱹᱵ ᱥᱩᱢᱩᱝ ᱜᱮᱵᱚᱱ ᱧᱩᱭᱟ᱾ ᱦᱤᱥᱟᱹᱵ ᱥᱩᱢᱩᱝ ᱧᱩ ᱜᱮ ᱵᱷᱟᱹᱜᱮᱭᱟ ᱟᱨ ᱡᱟᱹᱥᱛᱤ ᱡᱟᱹᱥᱛᱤ ᱡᱩᱫᱤ ᱵᱚᱱ ᱧᱩ ᱞᱮᱠᱷᱟᱱ ᱟᱵᱚ ᱥᱟᱶᱛᱟ ᱥᱚᱢᱟᱡᱽ ᱵᱟᱹᱲᱤᱡᱚᱜᱼᱟ ᱥᱮ ᱱᱚᱜᱼᱚᱭ ᱱᱚᱝᱠᱟ ᱧᱩ ᱠᱟᱛᱮ ᱧᱩ ᱵᱩᱞ ᱠᱟᱛᱮ ᱱᱮᱛᱟᱨ ᱢᱟ ᱠᱟᱹᱴᱤᱡ ᱜᱤᱫᱽᱨᱟᱹ ᱠᱷᱚᱱᱮ ᱠᱚ ᱧᱩᱭᱮᱫᱼᱟ ᱠᱚ ᱧᱩ ᱵᱩᱞ ᱠᱟᱛ ᱛᱮ ᱟᱵᱚ ᱥᱟᱝ ᱜᱷᱟᱨᱚᱸᱡᱽ ᱨᱮ ᱟᱹᱰᱤ ᱟᱹᱰᱤ ᱞᱮᱠᱟᱱ ᱮᱴᱠᱮᱴᱚᱬᱮᱸ ᱟᱱᱟᱴ ᱥᱤᱨᱡᱟᱹᱜᱼᱟ ᱛᱟᱯᱟᱢ ᱠᱷᱟᱹᱯ ᱯᱟᱹᱨᱤ ᱦᱩᱭᱩᱜ-ᱟ᱾ ᱚᱱᱟᱛᱮ ᱟᱹᱞᱤᱧ ᱫᱚᱞᱤᱧ ᱞᱟᱹᱭᱟ ᱡᱩᱫᱤ ᱦᱟᱺᱰᱤ ᱵᱚᱱ ᱧᱩᱭ ᱠᱷᱟᱱ ᱫᱚ ᱦᱤᱥᱟᱹᱵ ᱥᱩᱢᱩᱝ ᱜᱮᱵᱚ ᱵᱚᱱ ᱧᱩᱭ ᱢᱟ ᱡᱟᱹᱥᱛᱤ ᱧᱩ ᱫᱚ ᱵᱟᱝ ᱵᱷᱟᱜᱮᱭᱟ᱾
ᱦᱮᱸ ᱟᱨ ᱱᱮᱛᱟᱨ ᱡᱮ ᱱᱚᱜᱼᱚᱭ ᱟᱵᱚᱣᱟᱜ ᱟᱵᱚᱣᱟᱜ ᱥᱟᱶᱛᱟ ᱨᱮ ᱢᱮᱱᱟᱜᱼᱟ ᱡᱮ ᱟᱵᱚ ᱫᱚ ᱫᱚᱝ, ᱞᱟᱜᱽᱬᱮ᱾ ᱛᱟᱯᱚᱨᱮ ᱵᱟᱦᱟ, ᱥᱚᱦᱚᱨᱟᱭ ᱚᱱᱟ ᱠᱚᱨᱮ ᱜᱮᱵᱚᱱ ᱮᱱᱮᱡ ᱥᱮᱨᱮᱧᱟ᱾ ᱢᱮᱱᱠᱷᱟᱱ ᱱᱤᱛᱚᱜ ᱡᱟᱦᱟᱸ ᱧᱮᱞᱚᱜ ᱠᱟᱱᱟ᱾ ᱚᱱᱟ ᱫᱚ ᱱᱚᱜᱼᱚᱭ ᱰᱤᱡᱮ ᱞᱟᱝᱬᱮ ᱡᱮᱢᱚᱱ ᱚᱱᱮ ᱟᱹᱛᱩ ᱠᱮ ᱟᱹᱛᱩ ᱦᱩᱭᱩᱜ ᱠᱟᱱᱟ ᱱᱮᱛᱟᱨ ᱢᱟ᱾ ᱟ ᱢᱟᱱᱮ ᱢᱟᱭᱤᱠ ᱠᱚ ᱵᱟᱡᱟᱣ ᱟᱛᱮ ᱡᱟᱦᱟᱸ ᱫᱚ ᱫᱚᱢᱮ ᱪᱷᱟᱹᱯᱨᱤ ᱮᱱᱮᱡ ᱞᱮᱠᱟ ᱠᱚ ᱮᱱᱮᱡ ᱮᱫᱟ ᱛᱚ ᱚᱱᱟ ᱤᱫᱤ ᱠᱟᱛᱮᱫ ᱦᱚᱸ ᱟᱵᱚᱣᱟᱜ ᱥᱟᱱ ᱛᱟᱲ ᱥᱟᱶᱛᱟ ᱢᱟ ᱰᱩᱵᱩᱡᱚᱜ ᱠᱟᱱ ᱜᱮᱭᱟ ᱟᱨ ᱟᱵᱚᱣᱟᱜ ᱟᱹᱨᱤᱪᱟᱹᱞᱤ ᱠᱚᱦᱚᱸ ᱟᱫᱚᱜ ᱠᱟᱱ ᱜᱮᱭᱟ᱾ ᱛᱚ ᱱᱚᱣᱟ ᱤᱫᱤ ᱠᱟᱛᱮ ᱟᱢ ᱡᱩᱫᱤ ᱡᱟᱦᱟᱱᱟᱜ ᱮᱢ ᱞᱟᱹᱭ ᱥᱚᱫᱚᱨ ᱠᱮᱭᱟ ᱪᱮᱫ ᱞᱟᱹᱭ ᱛᱮᱱᱟᱜ ᱢᱮᱱᱟᱜ ᱛᱟᱢᱟ? ᱡᱮ ᱚᱠᱟ ᱞᱮᱠᱟ ᱵᱚᱱ ᱤᱭᱟᱹ ᱞᱮᱠᱷᱟᱱ ᱱᱚᱣᱟ ᱠᱚ ᱟᱵᱚᱣᱟᱜ ᱥᱟᱶᱛᱟ ᱠᱷᱚᱱᱟᱜ ᱪᱟᱵᱟᱜᱼᱟ᱾
ᱟᱹᱞᱤᱧᱟᱜ ᱩᱭᱦᱟᱹᱨ ᱛᱮᱫᱚ ᱦᱟᱸᱜ ᱱᱟᱦᱟᱜ ᱱᱚᱣᱟ ᱫᱚ ᱟᱵᱚ ᱫᱚ ᱡᱮᱦᱮᱛᱩ ᱥᱟᱱᱛᱟᱲ ᱥᱟᱱᱛᱟᱲ ᱠᱟᱱᱟ ᱵᱚᱱ ᱟᱵᱚ ᱫᱚ᱾ ᱟᱵᱚ ᱫᱚ ᱫᱚᱨᱠᱟᱨ ᱛᱟᱵᱚᱱ ᱡᱮ ᱴᱟᱢ ᱴᱟᱢᱟᱠ, ᱛᱩᱢᱫᱟᱜ ᱟᱛᱮᱜ ᱜᱮ ᱡᱟᱦᱟᱱᱟᱜ ᱠᱚ ᱮᱱᱮᱡ ᱥᱮᱨᱮᱧ ᱡᱟᱛᱮ ᱱᱚᱣᱟ ᱩᱸ ᱫᱤᱥᱚᱢ ᱨᱮ ᱟᱵᱚ ᱫᱤᱥᱚᱢ ᱨᱮ ᱱᱚᱝᱠᱟ ᱧᱤᱫᱟᱹ ᱵᱮᱲᱟ ᱡᱟᱦᱱᱟᱜ ᱜᱮ ᱯᱨᱳᱜᱨᱟᱢ ᱠᱚ ᱦᱩᱭᱩᱜᱼᱟ ᱚᱱᱟ ᱠᱚ ᱡᱟᱛᱮ ᱵᱚᱱ ᱵᱚᱱᱫᱚᱭ ᱢᱟ, ᱚᱱᱟ ᱫᱚ ᱡᱷᱚᱛᱚ ᱦᱚᱲ ᱜᱮ ᱵᱩᱡᱷᱟᱹᱣ ᱫᱚᱨ ᱠᱟᱨ ᱦᱩᱭᱩᱜ ᱛᱟᱵᱚᱱᱟ ᱟᱨ ᱟᱵᱚᱣᱟᱜ ᱥᱟᱶᱛᱟ ᱥᱚᱢᱟᱡᱽ ᱞᱟᱦᱟ ᱤᱫᱤ ᱞᱟᱹᱜᱤᱫ ᱛᱮᱫᱚ ᱦᱟᱸᱜ ᱟᱹᱞᱤᱧᱟᱜ ᱢᱚᱱᱮ ᱛᱮᱫᱚ ᱡᱷᱚᱛᱚ ᱡᱩᱢᱤᱫ ᱞᱟᱹᱜᱤᱫ ᱛᱮᱫᱚ ᱦᱟᱸᱜ ᱴᱟᱢᱟᱠ ᱛᱩᱢᱫᱟᱜ ᱛᱮ ᱦᱟᱸᱜ ᱮᱱᱮᱡ ᱥᱮᱨᱮᱧ ᱜᱮ ᱦᱟᱸᱜ ᱞᱤᱧ ᱵᱷᱟᱹᱵᱤᱭᱮᱫᱼᱟ᱾
ᱦᱮᱸ ᱚᱱᱟ ᱢᱟᱛᱚ ᱫᱚᱨᱠᱟᱨ ᱮᱱᱮᱡ ᱥᱮᱨᱮᱧ ᱥᱟᱶᱛᱮ ᱟᱵᱚ ᱡᱷᱚᱛᱚ ᱦᱚᱲ ᱥᱟᱱᱛᱟᱲ ᱥᱟᱶᱛᱟ ᱨᱮᱱ ᱢᱟᱹᱱᱢᱤ ᱡᱩᱢᱤᱫ ᱟᱛᱮᱫ ᱵᱚᱱ ᱛᱟᱦᱮᱸ ᱞᱮᱱ ᱠᱷᱟᱱ ᱟᱵᱚ ᱡᱟᱦᱟᱱᱟᱜ ᱟᱵᱚᱣᱟᱜ ᱡᱟᱦᱟᱸ ᱦᱚᱠ ᱟᱹᱭᱫᱟᱹᱨ ᱚᱱᱟ ᱦᱚᱸᱵᱚᱱ ᱧᱟᱢ ᱫᱟᱲᱮᱭᱟᱜᱼᱟ ᱢᱮᱱᱠᱷᱟᱱ ᱱᱟᱦᱟᱜ ᱚᱠᱛᱮ ᱨᱮ ᱧᱮᱞᱚᱜ ᱠᱟᱱᱟ ᱡᱮ ᱚᱱᱠᱟ ᱟᱵᱚ ᱡᱩᱢᱤᱫ ᱵᱟᱹᱱᱩᱜ ᱵᱚᱱᱟ᱾ ᱟᱨ ᱱᱚᱣᱟ ᱵᱟᱝ ᱛᱟᱦᱮᱸ ᱨᱮᱱᱟᱜ ᱠᱟᱨᱚᱱ ᱫᱚ, ᱢᱤᱢᱤᱫ ᱦᱚᱲ ᱫᱚ ᱟᱹᱰᱤ ᱦᱤᱝᱥᱟᱹ ᱢᱟᱱᱮ ᱱᱚᱜᱚᱭ ᱟᱵᱚ ᱦᱤᱝᱥᱟᱹᱜ ᱠᱟᱱᱟ ᱵᱚᱱ ᱤᱭᱟᱹᱜ ᱠᱟᱱᱟ ᱵᱚᱱ ᱚᱱᱟ ᱛᱟᱞᱟ ᱛᱮ ᱦᱚᱸ ᱟᱵᱚᱣᱟᱜ ᱢᱟᱱᱮ ᱥᱟᱶᱛᱟ ᱨᱮ ᱡᱩᱢᱤᱫ ᱵᱟᱝᱵᱚᱱ ᱛᱟᱦᱮᱸ ᱫᱟᱲᱮᱭᱟᱜ ᱠᱟᱱᱟ ᱛᱚ ᱚᱱᱟ ᱞᱮᱠᱟᱛᱮ ᱟᱵᱚ ᱦᱚᱸ ᱪᱮᱥᱴᱟᱭ ᱦᱩᱭᱩᱜ ᱛᱟᱵᱚᱱᱟ ᱡᱮᱱᱚ ᱡᱩᱢᱤᱫ ᱛᱮᱵᱚᱱ ᱛᱟᱦᱮᱱ ᱢᱟ᱾
ᱦᱮᱸ ᱦᱟᱸ ᱚᱱᱟᱜᱮ ᱥᱟᱱᱟᱢ ᱦᱚᱲ ᱪᱮᱥᱴᱟᱭ ᱦᱩᱭᱩᱜ ᱛᱟᱵᱚᱱᱟ ᱡᱟᱛᱮ ᱡᱩᱢᱤᱫ ᱛᱮ ᱛᱟᱦᱮᱸ ᱠᱟᱛᱮᱜ ᱟᱵᱚᱣᱟᱜ ᱥᱟᱱᱟᱢ ᱦᱚᱲ ᱵᱚᱱ ᱡᱩᱢᱤᱫ ᱞᱮᱱᱠᱷᱟᱱ ᱟᱵᱚᱣᱟᱜ ᱥᱟᱶᱛᱟ ᱥᱚᱢᱟᱡᱽ ᱞᱟᱦᱟ ᱥᱮᱫ ᱪᱟᱞᱟᱜᱼᱟ ᱟᱨ ᱟᱵᱚᱨᱤᱱ ᱦᱟᱸᱯᱮᱱ ᱫᱤᱱ ᱨᱮᱠᱚ ᱦᱤᱡᱩᱜ ᱠᱟᱱᱟ ᱩᱱᱠᱩ ᱠᱚᱦᱚᱸ ᱵᱩᱡᱽ ᱛᱤᱭᱜ ᱫᱟᱲᱮᱭᱟᱜᱼᱟ ᱠᱚ ᱚᱠᱟ ᱵᱩᱜᱤ ᱚᱠᱟ ᱵᱟᱹᱲᱤᱡ, ᱤᱱᱟ ᱜᱮ᱾
ᱟᱫᱚ ᱟᱯᱮ ᱚᱱᱛᱮᱱ ᱠᱚᱭᱤᱡ ᱢᱟᱱᱮ ᱦᱚᱲ ᱠᱚᱫᱚ ᱚᱠᱟ ᱡᱷᱚᱛᱚ ᱯᱚᱨᱚᱵᱽ ᱜᱮᱠᱚ ᱢᱟᱱᱟᱣ ᱜᱮᱭᱟ ᱥᱮ ᱵᱟᱝᱟ ᱢᱟᱱᱮ ᱱᱚᱜᱼᱚᱭ ᱟᱵᱚᱣᱟᱜ ᱥᱟᱱᱛᱟᱲ ᱥᱟᱶᱛᱟ ᱨᱮ ᱡᱟᱦᱟᱸ ᱯᱚᱨᱚᱵᱽ ᱠᱚ ᱢᱮᱱᱟᱜᱼᱟ ᱵᱚᱸᱜᱟᱼᱵᱩᱨᱩ ᱠᱚ
ᱦᱮᱸ ᱢᱟᱱᱟᱣ ᱞᱮᱠᱟᱛᱮᱫᱚ ᱦᱟᱸᱜ ᱡᱷᱚᱛᱚ ᱯᱚᱨᱚᱵᱽ ᱜᱮᱠᱚ ᱵᱚᱸᱜᱟᱭ ᱜᱮᱭᱟ ᱡᱮᱢᱚᱱ ᱢᱟᱜᱽ ᱵᱚᱸᱜᱟ ᱨᱮ ᱦᱟᱸᱜ ᱢᱟᱜᱽ ᱡᱮᱢᱚᱱ ᱢᱟᱜᱽ ᱠᱚ ᱵᱚᱸᱜᱟᱭᱟ ᱯᱷᱟᱹᱜᱩᱱ ᱵᱚᱸᱜᱟᱨᱮ ᱵᱟᱦᱟ ᱠᱚ ᱵᱚᱸᱜᱟᱭᱟ᱾ ᱚᱱᱠᱟᱜᱮ ᱪᱟᱹᱛ ᱵᱚᱸᱜᱟ ᱨᱮ ᱦᱚᱸ ᱢᱤᱢᱤᱫᱴᱟᱹᱝ ᱟᱛᱳ ᱨᱮᱫᱚ ᱧᱮᱞ ᱠᱟᱱᱟ ᱢᱟᱜ ᱢᱚᱬᱮ ᱫᱚ ᱦᱟᱜ ᱪᱟᱹᱛ ᱵᱟᱹᱭᱥᱟᱹᱠᱷ ᱵᱚᱸᱜᱟ ᱵᱚᱱ ᱵᱚᱸᱜᱟᱭᱟ᱾ ᱟᱞᱮ ᱥᱮᱫ ᱫᱚ ᱦᱟᱸᱜ ᱡᱷᱮᱸᱴ ᱵᱚᱸᱜᱟ ᱞᱮ ᱵᱚᱸᱜᱟᱭ ᱨᱮᱦᱚᱸ ᱩᱸ ᱪᱟᱹᱛ ᱵᱟᱹᱭᱥᱟᱹᱠᱷ ᱵᱚᱸᱜᱟ ᱦᱚᱸᱠᱚ ᱵᱚᱸᱜᱟᱭ ᱜᱮᱭᱟ ᱾ᱚᱱᱠᱟᱜᱮ ᱥᱚᱨᱦᱟᱭ ᱵᱚᱸᱜᱟ ᱨᱮ ᱥᱚᱨᱦᱟᱭ ᱛᱚ ᱠᱤᱪᱷᱩ ᱵᱚᱸᱜᱟ ᱜᱮ ᱢᱟᱱᱟᱣ ᱦᱩᱭᱩᱜ ᱜᱮᱭᱟ ᱟᱨ ᱢᱟᱱᱟᱣ ᱫᱚᱨᱠᱟᱨ ᱠᱟᱱ ᱜᱮᱭᱟ᱾
ᱟᱨ ᱥᱚᱦᱨᱟᱭ ᱵᱚᱸᱜᱟ ᱫᱚ ᱞᱟᱹᱭ ᱫᱚᱠᱚ ᱢᱚᱬᱮ ᱢᱟᱦᱟ ᱠᱚ ᱢᱟᱱᱮ ᱢᱟᱱᱟᱣᱟ ᱠᱚ ᱟᱫᱚ ᱟᱯᱮ ᱥᱮᱫ ᱟᱫᱚ ᱢᱚᱬᱮ ᱢᱟᱦᱟ ᱠᱚ ᱢᱟᱱᱟᱣ ᱜᱮᱭᱟ ᱥᱮ ᱚᱱᱟ ᱠᱷᱱᱟᱜ ᱡᱟᱹᱥᱛᱤ ᱦᱚᱸ ᱠᱟᱨᱚᱱ ᱱᱮᱛᱟᱨ ᱢᱟ ᱧᱮᱞᱚᱜ ᱠᱟᱱᱟ ᱢᱚᱬᱮ ᱢᱟᱦᱟ ᱨᱮᱱᱟᱜ ᱥᱚᱦᱚᱨᱟᱭ ᱛᱟᱵᱚᱱ ᱢᱚᱬᱮ ᱥᱤᱧ ᱢᱚᱬᱮ ᱧᱤᱫᱟᱹ, ᱢᱮᱱᱠᱷᱟᱱ ᱟᱵᱚᱣᱟᱜ ᱥᱚᱦᱚᱨᱟᱭ ᱫᱚ ᱨᱮᱱᱟᱜ ᱢᱩᱪᱟᱹᱫ ᱫᱚ ᱵᱟᱹᱱᱩᱜᱼᱟ ᱢᱟᱱᱮ ᱮ ᱫᱚᱥᱫᱤᱱ ᱪᱟᱞᱟᱜ ᱠᱟᱱ ᱨᱮᱦᱚᱸ ᱟᱵᱚᱣᱟᱜ ᱥᱚᱦᱨᱟᱭ ᱜᱮ ᱵᱟᱝ ᱢᱩᱪᱟᱹᱫᱚᱜ ᱠᱟᱱᱟ᱾ ᱢᱟᱱᱮ ᱚᱱᱠᱟ ᱜᱮ ᱢᱟᱹᱱᱢᱤ ᱠᱚ ᱦᱟᱺᱰᱤ ᱯᱟᱹᱣᱨᱟᱹ ᱨᱟᱹ ᱧᱩ ᱟᱛᱮ ᱢᱟᱱᱮ ᱚᱱᱠᱟ ᱠᱚ ᱥᱮᱨᱮᱧ ᱵᱟᱲᱟᱭᱟᱠᱚ᱾ ᱠᱚ ᱵᱷᱟᱜᱼᱟ ᱡᱮ ᱱᱚᱣᱟ ᱥᱚᱨᱦᱟᱭ ᱫᱚ ᱢᱟᱱᱮ ᱟᱹᱰᱤ ᱫᱤᱱ ᱜᱮ ᱪᱟᱞᱟᱜᱼᱟ᱾ ᱚᱱᱠᱟ ᱟᱯᱮ ᱥᱮᱫ ᱦᱩᱭ ᱵᱟᱲᱟᱜ ᱜᱮᱭᱟ ᱥᱮ ᱵᱟᱝ?
ᱦᱮᱸ ᱟᱞᱮ ᱥᱮᱫ ᱦᱚᱸ ᱚᱱᱠᱟᱟᱜᱮ ᱞᱟᱹᱭ ᱟᱠᱚᱛᱚ ᱢᱚᱬᱮ ᱥᱤᱧ ᱢᱚᱬᱮ ᱧᱤᱫᱟᱹ ᱜᱮ ᱥᱚᱨᱦᱟᱭ ᱫᱚ ᱦᱩᱭᱩᱜᱼᱟ ᱟᱫᱚ ᱟᱫᱚ ᱚᱱᱠᱟ ᱜᱮ ᱱᱮᱛᱟᱨ ᱫᱤᱱ ᱫᱚ ᱦᱟᱜ ᱟᱫᱚ ᱵᱟᱹᱭ ᱵᱟᱹᱭ ᱛᱮ ᱱᱚᱣᱟ ᱦᱚᱸ ᱵᱚᱱᱫᱚ ᱤᱫᱤᱜ ᱠᱟᱱᱟ ᱵᱟᱹᱭ ᱵᱟᱹᱭ ᱛᱮᱠᱚ ᱪᱟᱵᱟ ᱤᱫᱤᱭᱮᱜᱼᱟ᱾ ᱟᱫᱚ ᱦᱟᱸᱜ ᱟᱯᱮ ᱥᱚᱨᱦᱟᱭ ᱢᱟ ᱞᱟᱹᱭᱟᱠᱚ ᱟᱫᱷᱮᱱ ᱠᱚᱫᱚ ᱥᱚᱨᱦᱟᱭ ᱵᱚᱸᱜᱟ ᱨᱮᱠᱚ ᱥᱚᱨᱦᱟᱭᱚᱜᱼᱟ ᱟᱨ ᱟᱫᱷᱟᱱ ᱠᱚᱫᱚ ᱦᱟᱸᱜ ᱞᱟᱹᱭ ᱟᱠᱚ ᱵᱟᱝᱢᱟ ᱯᱩᱥ ᱵᱚᱸᱜᱟ ᱨᱮᱠᱚ ᱥᱚᱨᱦᱟᱚᱜᱼᱟ᱾ ᱟᱫᱚ ᱦᱩᱱᱟᱹᱝ ᱟᱯᱮ ᱥᱮᱫ ᱜᱮ ᱚᱠᱟ ᱵᱚᱸᱜᱟ ᱨᱮᱠᱚ ᱥᱚᱨᱦᱟᱭᱚᱜᱼᱟ ᱚᱱᱟᱜᱮ ᱠᱟᱹᱴᱤᱡ ᱡᱩᱫᱤᱢ ᱞᱟᱹᱭ ᱞᱮᱠᱷᱟᱱ ᱵᱷᱟᱹᱜᱮ ᱠᱚᱜᱼᱟ᱾
ᱟᱞᱮ ᱫᱚ ᱟᱞᱮ ᱥᱮᱫ ᱥᱮᱫ ᱫᱚ ᱥᱚᱦᱚᱨᱟᱭ ᱵᱚᱸᱜᱟ ᱜᱮᱠᱚ ᱥᱚᱦᱚᱨᱟᱭᱚᱜᱼᱟ ᱢᱮᱱᱠᱷᱟᱱ ᱟᱸᱡᱚᱢ ᱵᱟᱲᱟ ᱤᱧ ᱦᱚᱧ ᱟᱸᱡᱚᱢ ᱵᱟᱲᱟ ᱟᱠᱟᱫᱟ ᱡᱮ ᱢᱤᱢᱤᱫ ᱥᱮᱫ ᱫᱚ ᱱᱚᱝᱠᱟ ᱯᱩᱥ ᱵᱚᱸᱜᱟ ᱠᱚ ᱥᱚᱦᱨᱟᱭᱚᱜ ᱜᱮᱭᱟ ᱠᱤᱱᱛᱩ ᱟᱵᱚᱣᱟᱜ ᱡᱟᱦᱟᱸ ᱥᱚᱦᱚᱨᱟᱭ ᱨᱮᱱᱟᱜ ᱚᱸ ᱥᱚᱦᱨᱟᱭ ᱫᱚ ᱥᱚᱨᱟᱭ ᱯᱚᱨᱚᱵᱽ ᱨᱮᱜᱮ ᱢᱟᱱᱟᱣ ᱫᱚᱨᱠᱟᱨ ᱟᱨ ᱚᱱᱟ ᱫᱚ ᱟᱢᱵᱟᱵᱟᱹ ᱥᱭᱟᱹ ᱨᱮᱠᱚ ᱢᱟᱱᱟᱣᱟ ᱾ ᱟᱨ ᱤᱧ ᱢᱟ ᱤᱧᱟᱹᱜ ᱵᱷᱟᱵᱟᱣ ᱛᱮᱫᱚ ᱱᱚᱣᱟ ᱜᱮ ᱴᱷᱤᱠᱟ ᱢᱮᱱ ᱮᱛ, ᱚᱠᱟ ᱯᱩᱥ ᱵᱚᱸᱜᱟ ᱚᱱᱟ ᱫᱚ ᱠᱟᱨᱚᱱ ᱮᱸ ᱥᱚᱦᱨᱟᱭ ᱪᱟᱸᱫᱚ ᱨᱮᱜᱮ ᱥᱚᱦᱚᱨᱟᱭ ᱵᱚᱸᱜᱟ ᱫᱚ ᱵᱷᱟᱜᱮᱭᱟ, ᱯᱩᱥ ᱵᱚᱸᱜᱟ ᱨᱮ ᱥᱮᱫ ᱫᱚ ᱥᱟᱠᱨᱟᱛ ᱯᱚᱨᱚᱵᱽ ᱦᱚᱸ ᱩᱱ ᱥᱚᱢᱚᱭ ᱫᱚ,
ᱵᱟᱝᱢᱟ ᱞᱟᱹᱭᱟᱠᱚ ᱢᱤᱢᱤᱫ ᱥᱮᱫ ᱢᱟᱱᱮ ᱢᱤᱢᱤᱫ ᱥᱮᱫ ᱨᱮ ᱧᱮᱞ ᱧᱮᱞ ᱧᱟᱢᱚᱜ ᱠᱟᱱ ᱜᱮᱭᱟ ᱛᱚ ᱥᱳᱥᱟᱞ ᱢᱤᱰᱤᱭᱟ ᱛᱟᱞᱟ ᱛᱮᱦᱚᱸ ᱵᱚᱱ ᱧᱮᱞᱧᱟᱢ ᱫᱟᱲᱮᱭᱟᱜ ᱠᱟᱱ ᱜᱮᱭᱟ ᱵᱟᱝᱢᱟ ᱯᱩᱥ ᱵᱚᱸᱜᱟ ᱨᱮᱱᱟᱜ ᱢᱩᱪᱟᱹᱫ ᱨᱮᱦᱚᱸ ᱠᱚ ᱥᱚᱨᱦᱟᱭᱚᱜ ᱠᱟᱱ ᱜᱮᱭᱟ᱾ ᱯᱩᱥ ᱵᱚᱸᱜᱟ ᱨᱮᱱᱟᱜ ᱢᱩᱪᱟᱹᱫ ᱨᱮᱠᱚ ᱥᱚᱨᱦᱟᱭ ᱛᱟᱨᱟᱜ ᱠᱟᱱᱟ ᱥᱚᱨᱦᱟᱭ ᱢᱩᱪᱟᱹᱫ ᱠᱟᱛᱮ ᱥᱟᱠᱨᱟᱛ ᱛᱟᱨᱟ ᱠᱟᱱᱟ ᱠᱚ᱾ ᱚᱱᱠᱟ ᱦᱚᱸᱛᱚ ᱧᱮᱞ ᱧᱟᱢᱚᱜ ᱠᱟᱱᱟ ᱟᱵᱚ ᱵᱚᱱ ᱧᱮᱞ ᱧᱟᱢ ᱫᱟᱲᱮᱭᱟᱜ ᱠᱟᱱᱟ᱾
ᱦᱮᱸ, ᱟᱪᱪᱷᱟ ᱱᱤᱛᱚᱜ ᱮᱸ ᱡᱟᱦᱟᱸ ᱢᱟᱱᱮ ᱱᱤᱛᱚᱜ ᱮᱸ ᱚ ᱛᱚ ᱨᱮ ᱡᱟᱦᱟᱸᱭ ᱜᱤᱫᱽᱨᱟᱹ ᱠᱚᱠᱚ ᱡᱟᱱᱟᱢᱚᱜᱼᱟ ᱟᱫᱚ ᱩᱱᱠᱩ ᱡᱟᱱᱟᱢ ᱛᱟᱭ ᱱᱚᱢ ᱚᱠᱟᱞᱮᱠᱟᱻ ᱟᱹᱨᱤᱪᱟᱹᱞᱤ ᱚᱠᱟᱮᱠᱟ ᱤᱭᱟᱹ ᱛᱮᱠᱚ ᱩᱱᱠᱩ ᱠᱚ ᱟᱛᱟᱝ ᱫᱟᱨᱟᱢ ᱠᱚᱜᱼᱟ ᱥᱮ ᱪᱷᱩᱸᱛ ᱠᱚᱠᱚ ᱯᱷᱮᱰᱟᱭ ᱛᱟᱠᱚᱣᱟ ᱮᱸ ᱥᱮ ᱢᱟᱱᱮ ᱪᱷᱟᱹᱴᱭᱟᱹᱨ ᱠᱚ ᱚᱠᱟᱞᱮᱠᱟ ᱦᱩᱭ ᱵᱟᱲᱟᱜᱼᱟ ᱚᱠᱟᱞᱮᱠᱟ ᱤᱭᱟᱹ ᱛᱮ ᱚᱱᱟ ᱠᱟᱹᱡ ᱞᱟᱹᱭ ᱥᱚᱫᱚᱨ ᱞᱮᱠᱷᱟᱱᱮᱢ ᱠᱟᱹᱡ ᱵᱷᱟᱹᱜᱮ ᱠᱚᱜᱼᱟ᱾
ᱦᱩᱸ ᱟᱞᱤᱧ ᱫᱚ ᱦᱟᱸᱜ ᱚᱱᱟ ᱠᱚ ᱤᱫᱤ ᱠᱟᱛᱮ ᱫᱚ ᱦᱟᱸᱜ ᱠᱷᱩᱵ ᱮᱠᱴᱟ ᱫᱚ ᱵᱟᱹᱞᱤᱧ ᱵᱟᱲᱟᱭᱟ ᱛᱚᱵᱩ ᱨᱮᱦᱚᱸ ᱡᱚᱛᱚ ᱴᱩᱠᱩᱞᱤᱧ ᱮᱸ ᱵᱟᱲᱟᱭ ᱠᱟᱜᱼᱟ ᱥᱮᱞᱤᱧ ᱟᱸᱡᱚᱢ ᱟᱠᱟᱜᱼᱟ ᱥᱮᱞᱤᱧ ᱧᱮᱞ ᱠᱟᱜᱼᱟ ᱚᱱᱟ ᱟᱹᱞᱤᱧ ᱞᱟᱹᱭ ᱟᱹᱵᱤᱱ ᱠᱟᱱᱟ᱾ ᱟᱹᱞᱤᱧ ᱟᱹᱞᱤᱧ ᱟᱹᱞᱤᱧᱟᱜ ᱵᱟᱲᱟᱭ ᱛᱮᱫᱚ ᱦᱟᱸᱜ ᱡᱟᱦᱟᱸᱭ ᱡᱩᱫᱤ ᱢᱤᱫᱴᱟᱝ ᱜᱤᱫᱽᱨᱟᱹ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱟᱸᱜ ᱡᱟᱦᱟᱸ ᱜᱷᱟᱨᱚᱧᱡᱽ ᱨᱮ ᱦᱤᱡᱩᱜ ᱠᱟᱱᱟᱭ, ᱩᱱᱤ ᱦᱮᱡ ᱛᱟᱭᱚᱢ ᱦᱟᱸᱜ ᱟᱫᱚᱢ ᱡᱚᱠᱷᱚᱱ ᱩᱱᱤ ᱜᱤᱫᱽᱨᱟᱹᱭ ᱮᱸ ᱱᱚᱣᱟ ᱫᱤᱥᱚᱢᱮ ᱞᱮᱵᱮᱫ ᱠᱮᱜ-ᱟ ᱟᱫᱚ ᱢᱤᱫᱴᱟᱹᱝ ᱫᱟᱹᱭ ᱵᱷᱩᱲᱦᱤ ᱠᱚ ᱟᱹᱜᱩᱭᱮᱭᱟ ᱩᱱᱤ ᱜᱮ ᱢᱟᱱᱮ ᱩᱱᱤᱭᱟᱜ ᱡᱷᱚᱛᱚ ᱢᱟᱱᱮ ᱪᱷᱩᱸᱛ ᱯᱷᱮᱲᱟᱣ ᱠᱟᱹᱢᱤ ᱦᱚᱨᱟ ᱫᱚᱭ ᱠᱚᱨᱟᱣᱟ᱾
ᱦᱩᱸ᱾ ᱱᱚᱝᱠᱟ ᱠᱟᱛᱮᱜ ᱜᱮᱛᱚ ᱟᱫᱚᱻ ᱟᱯᱮ ᱥᱮᱫ ᱫᱚ ᱱᱤᱛᱚᱜ ᱫᱚ ᱮᱸ ᱨᱚᱦᱚᱭ ᱵᱟᱲᱟᱭᱟᱠᱚ ᱮᱛᱚᱦᱚᱵ ᱠᱟᱫᱟ ᱠᱚ ᱥᱮ ᱵᱟᱝ?
ᱮᱸ ᱨᱚᱦᱚᱭ ᱫᱚ ᱦᱟᱸᱜ ᱟᱸ ᱱᱚᱜᱼᱚᱭ ᱦᱟᱸᱜ ᱟᱫᱷᱮᱱ ᱦᱚᱲ ᱫᱚᱠᱚ ᱮᱛᱚᱦᱚᱵ ᱜᱚᱫ ᱠᱟᱜᱼᱟ ᱟᱨ ᱡᱷᱚᱛᱚ ᱦᱚᱲ ᱫᱚ ᱦᱟᱸᱜ ᱵᱟᱠᱚ ᱮᱛᱚᱦᱚᱵ ᱜᱚᱫ ᱠᱟᱜᱼᱟ᱾ ᱟᱫᱚ ᱡᱷᱚᱛᱚ ᱡᱷᱚᱛᱚ ᱦᱚᱲ ᱫᱚ ᱦᱟᱸᱜ ᱠᱷᱟᱱ ᱛᱚᱞᱟ ᱠᱚᱫᱚ ᱦᱟᱸᱜ ᱱᱚᱜᱼᱚᱭ ᱛᱚ ᱦᱟᱨᱟ ᱤᱫᱤ ᱜᱚᱫᱚᱜ ᱠᱟᱱ ᱜᱮᱭᱟ ᱦᱟᱸᱜ᱾ ᱟᱯᱮ ᱥᱮᱫ ᱜᱮ ᱟᱯᱮ ᱥᱮᱫ ᱜᱮ ᱚᱠᱟ ᱞᱮᱠᱟ?
ᱟᱞᱮ ᱥᱮᱫ ᱦᱚᱸ ᱱᱚᱜᱼᱚᱭ ᱛᱚᱞᱟ ᱠᱚ ᱜᱤᱰᱤ ᱵᱟᱲᱟ ᱦᱩᱭ ᱠᱟᱱᱟ ᱛᱟᱯᱚᱨᱮ ᱚᱱᱟ ᱦᱚᱸ ᱥᱮ ᱨᱚᱦᱚᱭ ᱫᱚ ᱜᱟᱱ ᱟᱠᱟᱱᱟ ᱟᱨ ᱫᱚᱥ ᱫᱤᱱ ᱠᱷᱟᱡ ᱜᱮ ᱨᱚᱦᱚᱭ ᱠᱚ ᱜᱟᱱᱚᱜᱼᱟ᱾ ᱟᱨ ᱚᱱᱟ ᱛᱟᱭᱱᱚᱢ ᱨᱚᱦᱚᱭ ᱦᱩᱭᱩᱜᱼᱟ, ᱟᱨ ᱱᱤᱛᱚᱜ ᱢᱟᱭ ᱡᱟᱯᱩᱫ ᱮᱫᱟ ᱯᱚᱨᱮ ᱛᱮ ᱟᱨᱚ ᱡᱩᱫᱤ ᱵᱟᱭ ᱫᱟᱜᱟᱭ ᱚᱱᱟ ᱱᱮ ᱦᱚᱸ ᱪᱤᱠᱟᱹᱛᱮᱢ ᱪᱟᱥᱟ ᱦᱟᱸᱜ, ᱱᱤᱛᱚᱜ ᱢᱟ ᱦᱟᱸᱜ ᱫᱚᱢᱮ ᱡᱟᱹᱯᱩᱫ ᱮᱫᱟᱭ᱾
ᱱᱤᱛᱚᱜ ᱫᱚ ᱦᱟᱸᱜ-ᱮ ᱡᱟᱹᱯᱩᱫᱮᱜᱼᱟ ᱢᱤᱢᱤᱫᱴᱟᱹᱝ ᱡᱟᱭᱜᱟ ᱨᱮᱫᱚ ᱧᱮᱞ ᱠᱟᱱᱟ ᱱᱚᱜᱼᱚᱭ ᱡᱟᱹᱯᱩᱫ ᱫᱤᱱ ᱫᱚ ᱦᱟᱸᱜ ᱮᱸ ᱯᱩᱭᱞᱩ ᱟᱥᱟᱲ ᱠᱷᱚᱱ ᱜᱮ ᱦᱟᱸᱜ ᱫᱚᱢᱮ ᱡᱟᱹᱯᱩᱫᱮᱜᱼᱟᱭ ᱡᱚᱠᱷᱚᱱ ᱦᱟᱸᱜ ᱛᱚᱞᱟ ᱠᱚ ᱦᱟᱨᱟᱜ ᱛᱟᱠᱚᱣᱟ ᱦᱟᱸᱜ ᱟᱫᱚ ᱫᱟᱜ ᱮ ᱵᱚᱱᱫᱚᱭᱟᱭ ᱦᱟᱸᱜ ᱫᱟᱜ ᱮ ᱵᱚᱱᱫᱚ ᱞᱮᱠᱷᱟᱱ ᱦᱟᱸᱜ ᱪᱟᱥ ᱪᱟᱥ ᱠᱷᱮᱛᱨᱚ ᱨᱮ ᱡᱟᱦᱟᱸ ᱥᱮᱫ ᱨᱮ ᱦᱟᱸᱜ ᱫᱟᱜ ᱠᱚ ᱵᱟᱝ ᱛᱟᱦᱮᱱᱟ ᱥᱮ ᱱᱟᱹᱭ ᱜᱟᱰᱟ ᱠᱚ ᱦᱟᱸᱜ ᱥᱩᱨ ᱨᱮ ᱵᱟᱹᱱᱩᱜ ᱠᱟᱜᱼᱟ ᱥᱮ ᱯᱟᱢᱯ ᱠᱚᱦᱚᱸ ᱵᱟᱹᱱᱩᱜ ᱠᱟᱜ-ᱟ ᱚᱱᱛᱮ ᱨᱮᱫᱚ ᱦᱟᱸᱜ ᱪᱟᱥ ᱨᱮ ᱦᱟᱸᱜ ᱟᱹᱰᱤ ᱟᱱᱟᱴ ᱮᱸᱴᱠᱮᱴᱚᱬᱮ ᱦᱟᱸᱜ ᱧᱮᱞ ᱧᱮᱞ ᱧᱟᱢᱟᱵᱚᱱ᱾
ᱦᱮᱸ, ᱟᱫᱚ ᱟᱯᱮ ᱥᱮᱫ ᱫᱚ ᱢᱮᱱᱟᱜ-ᱟ ᱥᱮ ᱵᱟᱝᱟ ᱤᱭᱟᱹ ᱱᱟᱹᱭ ᱜᱟᱰᱟ ᱠᱚ, ᱛᱟᱯᱚᱨᱮ ᱠᱮᱱᱮᱞ ᱠᱚ ᱚᱱᱟ ᱠᱚ?
ᱚᱱᱟ ᱫᱚ ᱦᱟᱸᱜ ᱟᱞᱮ ᱥᱮᱫ ᱫᱚ ᱦᱟᱸᱜ ᱢᱮᱱᱟᱜ ᱟᱠᱟᱜ ᱜᱮᱭᱟ᱾ ᱞᱟᱹᱭᱫᱟᱹᱧ ᱢᱤᱫᱴᱟᱝ ᱢᱤᱢᱤᱫᱴᱟᱝ ᱟ ᱫᱤᱥᱚᱢ ᱟᱹᱛᱩ ᱫᱤᱥᱚᱢ ᱠᱚᱨᱮ ᱫᱚ ᱚᱱᱠᱟ ᱵᱟᱹᱱᱩᱜ ᱵᱚᱱᱟ ᱛᱚ᱾ ᱟᱫᱚ ᱚᱱᱟᱜᱮ ᱩᱱᱠᱩ ᱠᱚᱫᱚ ᱦᱟᱸᱜ ᱟᱹᱰᱤ ᱦᱚᱨᱚ ᱵᱚᱨᱚᱜ ᱟᱠᱚ᱾ ᱟᱞᱮ ᱥᱮᱫ ᱫᱚ ᱦᱟᱸᱜ